ᱦᱮᱸ ᱨᱚᱲ ᱠᱚ ᱟᱸᱡᱚᱢᱚᱜ ᱠᱟᱱᱟ?
ᱦᱳᱭ ᱵᱟᱭᱫᱳ ᱨᱚᱲ ᱠᱚ ᱟᱸᱡᱚᱢᱚᱜ ᱠᱟᱱ ᱜᱮᱭᱟ ᱱᱟᱯᱟᱭ ᱜᱮ ᱛᱚ, ᱟᱹᱞᱤᱧᱟᱜ ᱦᱟᱸᱜ ᱪᱮᱫ ᱞᱮᱠᱟ ᱵᱮᱱ ᱟᱸᱡᱚᱢ ᱧᱟᱢ ᱫᱟ?
ᱟᱹᱵᱤᱱ ᱟᱜ ᱦᱚᱸ ᱵᱮᱥ ᱜᱮ ᱟᱸᱡᱚᱢᱚᱜ ᱠᱟᱱᱟ ᱾
ᱦᱳᱭ ᱴᱷᱤᱠ ᱛᱚᱵᱮ ᱟᱫᱚ ᱪᱮᱫ ᱠᱚᱵᱮᱱ ᱪᱮᱠᱟ ᱵᱟᱲᱟ
ᱪᱮᱫ ᱦᱚᱸ ᱵᱟᱝᱼᱟ ᱱᱚᱜ ᱚᱭ ᱪᱮᱫ ᱚᱸ ᱫᱩᱲᱩᱵ ᱵᱟᱲᱟ ᱦᱩᱭ ᱟᱠᱟᱱᱟ ᱡᱚᱢ ᱵᱟᱲᱟ ᱦᱩᱭᱱᱟ ᱱᱤᱛᱚᱜ ᱜᱮ ᱾ ᱟᱫᱚ ᱫᱩᱲᱩᱵ ᱵᱟᱲᱟ ᱦᱩᱭ ᱠᱟᱱᱟ ᱱᱤᱛᱚᱜ ᱫᱚ ᱾
ᱟᱪᱪᱷᱟ ᱾
ᱦᱳᱭ ᱟᱹᱵᱤᱱ ᱜᱮ ᱪᱮᱫ ᱠᱚᱵᱤᱱ ᱪᱤᱠᱟᱹᱭᱮᱜᱼᱟ?
ᱦᱳᱭ ᱟᱹᱞᱤᱧ ᱦᱚᱸ ᱡᱚᱢ ᱵᱟᱲᱟ ᱠᱟᱛᱮᱫ ᱦᱚᱸᱭ ᱱᱤᱛᱚᱜ ᱫᱚ ᱜᱤᱛᱤᱡ ᱥᱮᱜ ᱦᱩᱭ ᱵᱟᱲᱟᱜ ᱠᱟᱱᱟ ᱾ ᱟᱫᱚ ᱜᱤᱛᱤᱡᱚᱜ ᱞᱟᱦᱟᱨᱮ ᱟᱵᱮᱱ ᱞᱤᱧ ᱩᱭᱦᱟᱹᱨ ᱠᱮᱫ ᱵᱮᱱᱟ ᱾ ᱛᱚ ᱨᱚᱯᱚᱲ ᱞᱟᱹᱜᱤᱫ ᱛᱮ ᱟᱫᱚ ᱱᱚᱜ ᱚᱭ ᱟᱨ ᱯᱟᱱᱛᱮ ᱠᱟᱛᱮ ᱦᱚᱸᱚᱭ ᱟᱵᱤᱱ ᱥᱟᱝ ᱱᱤᱛᱚᱜ ᱫᱚᱦᱟᱸᱜ ᱞᱤᱧ ᱨᱚᱯᱚᱲᱚᱜ ᱠᱟᱱᱟ᱾
ᱦᱮᱸ ᱜᱟᱯᱟ ᱦᱟᱸᱜ ᱪᱮᱫᱚᱜ ᱞᱟᱹᱜᱤᱫ ᱫᱚ ᱮᱸᱰᱮᱠᱷᱟᱱ ᱵᱟᱢ ᱨᱚᱯᱚᱲ ᱞᱮᱱᱠᱷᱟᱱ ᱦᱚᱸ ᱵᱟᱝ ᱜᱟᱱᱚᱜᱼᱟ ᱥᱮ ᱾
ᱦᱳᱭ ᱚᱱᱟᱜᱮ ᱾ ᱜᱟᱯᱟ ᱦᱟᱸᱜ ᱢᱟᱱᱮ ᱜᱟᱯᱟ ᱢᱟ ᱛᱮᱫ ᱜᱟᱯᱟ ᱵᱷᱤᱛᱨᱤ ᱛᱮᱜᱮ ᱟᱵᱚ ᱨᱚᱯᱚᱲ ᱦᱩᱭ ᱡᱚᱲᱩᱲ ᱵᱚᱱᱟ ᱟᱵᱚᱣᱟᱜ ᱫᱟᱢᱟᱱᱟ ᱠᱟᱛᱷᱟ ᱾ ᱵᱟᱫ-ᱵᱟᱠᱤ ᱛᱤᱱᱟᱹᱜ ᱜᱟᱱ ᱥᱟᱨᱮᱡ ᱟᱜ ᱢᱮᱱᱟᱜ ᱠᱷᱟᱱ ᱠᱷᱟᱡ ᱜᱟᱯᱟ ᱵᱷᱤᱛᱨᱤ ᱨᱮᱜ ᱠᱚᱢᱯᱞᱤᱴ ᱡᱟᱹᱲᱩᱲ ᱟᱵᱩᱱᱟ᱾
ᱦᱳᱭ ᱦᱳᱭ ᱚᱱᱟ ᱠᱷᱟᱹᱛᱤᱨ ᱜᱮ ᱦᱟᱸᱜ ᱩᱱᱟᱹᱜ ᱫᱚ ᱨᱚᱯᱚᱲ ᱦᱩᱭᱩᱜ ᱠᱟᱱᱟ᱾
ᱦᱳᱭ ᱛᱚᱵᱮ ᱢᱮᱱᱮᱫ ᱠᱟᱱᱟᱞᱤᱧ ᱡᱮ ᱴᱤᱱ ᱚᱲᱟᱜ ᱨᱮ ᱴᱷᱤᱠ ᱜᱮᱭᱟ
ᱪᱮᱜᱵᱮᱱ ᱞᱟᱹᱭᱮᱜ-ᱟ?
ᱢᱮᱱ ᱫᱟᱹᱞᱤᱧ ᱟᱵᱮᱱ ᱫᱚ ᱦᱟᱸᱜ ᱴᱤᱱ ᱚᱲᱟᱜ ᱡᱟᱹᱥ ᱡᱟᱹᱥᱛᱤ ᱵᱮᱱ ᱠᱩᱥᱤᱭᱟᱜ-ᱟ ᱥᱮ ᱥᱟᱹᱣᱲᱤ ᱚᱲᱟᱜ ᱡᱟᱹᱥᱛᱤ ᱵᱮᱱ ᱠᱩᱥᱤᱭᱟᱜ-ᱟ?
ᱟᱹᱞᱤᱧ ᱫᱚ ᱴᱤᱱ ᱚᱲᱟᱜ ᱞᱤᱧ ᱠᱩᱥᱤᱭᱟᱜ-ᱟ᱾
ᱟᱪᱪᱷᱟ ᱟᱨ ᱪᱮᱠᱟᱛᱮᱵᱮᱱ ᱠᱩᱥᱤᱭᱟᱜ-ᱟ ᱢᱟᱥᱮ ᱞᱟᱹᱭ ᱧᱚᱜ ᱵᱮᱱ?
ᱟᱵᱮᱥᱮᱱᱟᱜ ᱚᱲᱟᱜ ᱫᱚ ᱯᱟᱞᱮᱜ ᱡᱩᱫᱟᱹ ᱜᱮᱭᱟ ᱟᱞᱮ ᱮᱸ ᱪᱮᱛᱟᱱ ᱨᱮ ᱴᱤᱱ ᱛᱟᱦᱮᱸᱱᱟ ᱟᱨ ᱦᱟᱥᱟᱛᱮ ᱵᱮᱥ ᱵᱩᱡᱷᱟᱹᱜ-ᱟ ᱚᱱᱟ ᱫᱚ᱾ ᱵᱟᱨ ᱛᱟᱞᱟ ᱯᱮ ᱛᱟᱞᱟ ᱚᱲᱟᱜ ᱛᱟᱦᱮᱱᱟ ᱛᱚ ᱟᱞᱮ ᱥᱮᱫ ᱫᱚ ᱟᱫᱚ ᱵᱮᱥ ᱜᱮ ᱵᱩᱡᱷᱟᱹᱜ-ᱟ᱾
ᱚ ᱦᱟᱸᱥᱟ ᱛᱮ ᱯᱮ ᱤᱭᱟᱹᱭᱟ?
ᱦᱮᱸ ᱦᱮᱸ ᱚᱱᱟ᱾
ᱟᱪᱪᱷᱟ ᱮᱸ ᱟᱨ ᱥᱟᱹᱣᱲᱤ ᱚᱲᱟᱜ ᱫᱚ ᱦᱟᱸᱜ ᱪᱮᱫ ᱞᱮᱠᱟ ᱵᱮᱱ ᱢᱚᱱᱮ ᱵᱟᱲᱟᱭᱟ?
ᱥᱟᱹᱣᱲᱤ ᱚᱲᱟᱜ ᱫᱚ ᱟᱞᱮᱭᱟᱜ ᱥᱮᱫ ᱫᱚ ᱵᱟᱹᱧ ᱧᱮᱞ ᱟᱠᱟᱜ-ᱟ ᱤᱧ ᱫᱚ ᱥᱟᱹᱣᱲᱤ ᱚᱲᱟᱜ ᱫᱚ᱾
ᱟᱪᱪᱷᱟ ᱚ ᱟᱪᱪᱷᱟ ᱟᱪᱪᱷᱟ ᱛᱚᱵᱮ ᱦᱳᱭ ᱟᱹᱞᱤᱧ ᱫᱚ ᱦᱟᱸᱟᱜ ᱢᱟᱱᱮ ᱴᱤᱱ ᱚᱲᱟᱜ ᱠᱷᱚᱱ ᱫᱚ ᱥᱟᱹᱣᱲᱤ ᱚᱲᱟᱜ ᱜᱮ ᱦᱟᱸᱜ ᱟᱹᱰᱤ ᱱᱟᱯᱟᱭᱞᱤᱧ ᱵᱩᱡᱟ᱾
ᱛᱚ ᱥᱟᱹᱣᱲᱤ ᱧᱟᱢᱚᱜ-ᱟ ᱛᱚ ᱚᱱᱟ ᱢᱟᱱᱮ ᱵᱤᱨ ᱜᱟᱡᱟᱲ ᱠᱚᱨᱮ ᱥᱟᱹᱣᱲᱤ ᱧᱟᱢᱚᱜ ᱜᱮᱭᱟ ᱥᱮ ᱚᱱᱠᱟᱜᱮ ᱠᱷᱮᱛ ᱠᱚᱨᱮ ᱦᱚᱸ ᱧᱟᱢᱚᱜ ᱜᱮᱭᱟ᱾ ᱟᱞᱜᱟᱛᱮ ᱫᱚᱵᱲᱟ ᱠᱟᱛ ᱛᱮᱜ ᱥᱮ ᱵᱟᱜᱟᱱ ᱠᱚᱨᱮ ᱦᱚᱸ ᱧᱟᱢᱚᱜ ᱜᱮᱭᱟ ᱚᱱᱟ ᱠᱚ ᱜᱮᱫ ᱟᱹᱜᱩ ᱵᱟᱲᱟ ᱠᱟᱛᱮᱜ ᱟᱭᱢᱟ ᱜᱟᱱ ᱜᱮᱞᱮ ᱩᱛᱩᱭᱟ᱾
ᱥᱟᱹᱣᱲᱤ ᱚᱲᱟᱜ ᱨᱮ ᱮᱸ ᱠᱩᱥᱤᱭᱟᱜ ᱠᱟᱨᱚᱱ ᱫᱚ ᱠᱟᱱᱟ ᱱᱤᱭᱟᱹ ᱜᱮ ᱡᱮᱞᱮᱠᱟ ᱵᱮᱱ ᱢᱮᱱ ᱠᱮᱭᱟ ᱡᱮ ᱥᱟᱹᱣᱲᱤ ᱚᱲᱟᱜ ᱫᱚ ᱦᱟᱸᱜ ᱡᱟᱦᱟᱸ ᱛᱤᱱᱟᱹᱜ ᱜᱮ ᱫᱟᱜ ᱴᱤᱱ ᱚᱲᱟᱜ ᱞᱮᱠᱟ ᱪᱷᱮᱱᱮᱨ, ᱪᱷᱮᱱᱮᱨ ᱫᱚ ᱦᱟᱸᱜ ᱵᱟᱝ ᱥᱟᱰᱮ ᱜᱮᱭᱟ᱾ ᱟᱨ ᱡᱟᱦᱟᱸ ᱛᱤᱱᱟᱹᱜ ᱜᱮ ᱥᱤᱛᱩᱝ ᱛᱚᱵᱮ ᱥᱟᱹᱣᱲᱤ ᱚᱲᱟᱜ ᱨᱮᱫᱚ ᱦᱟᱸᱜ ᱢᱟᱱᱮ ᱞᱚᱞᱚ ᱫᱚ ᱵᱟᱝ ᱵᱩᱡᱷᱟᱹᱜ-ᱟ᱾ ᱟᱨ ᱨᱮᱭᱟᱲ ᱫᱤᱱ ᱦᱟᱸᱜ ᱡᱟᱦᱟᱸ ᱛᱤᱱᱟᱹᱜ ᱜᱮ ᱨᱮᱭᱟᱲ ᱟᱨ ᱛᱚᱵᱮ ᱥᱟᱹᱣᱲᱤ ᱚᱲᱟᱜ ᱨᱮᱫᱚ ᱦᱟᱸᱜ ᱨᱮᱭᱟᱲ ᱫᱚ ᱦᱟᱸᱜ ᱢᱟᱱᱮ ᱵᱟᱝ ᱵᱩᱡᱷᱟᱹᱜ-ᱟ ᱢᱟᱱᱮ ᱞᱚᱜᱚᱨᱵᱚᱱ ᱧᱚᱜ ᱜᱮ ᱟᱹᱭᱠᱟᱹᱜ-ᱟ ᱛᱚ ᱱᱚᱣᱟ ᱱᱚᱣᱟ ᱠᱷᱟᱹᱛᱤᱨ ᱛᱮᱜᱮ ᱦᱟᱸᱜ ᱢᱟᱱᱮ ᱥᱟᱹᱣᱲᱤ ᱚᱲᱟᱜ ᱫᱚ ᱟᱹᱰᱤ ᱱᱟᱯᱟᱭ ᱜᱮᱞᱤᱧ ᱵᱩᱡᱟ᱾
ᱚᱻ ᱟᱞᱮ ᱥᱮᱱ ᱦᱟᱸᱜ ᱛᱚ ᱚᱱᱟ ᱠᱷᱟᱹᱛᱤᱨ ᱵᱟᱲᱟᱭ ᱵᱟᱹᱱᱩᱜ-ᱟ ᱦᱟᱸᱜ ᱟᱞᱮ ᱥᱮᱱ ᱫᱚ᱾
ᱦᱳᱭ ᱦᱳᱭ ᱟᱞᱮᱥᱮᱜ ᱦᱚᱸ ᱢᱮ-ᱴᱤᱱ ᱚᱲᱟᱜ ᱫᱚ ᱢᱮᱱᱟᱜ ᱜᱮᱭᱟ ᱟᱞᱮᱭᱟᱜ ᱜᱮ ᱦᱟᱸᱜ ᱢᱮᱱᱟᱜ-ᱟ᱾ ᱟᱫᱚ ᱥᱴᱤᱱ ᱚᱲᱟᱜ ᱨᱮ ᱪᱮᱠᱟ ᱦᱚᱸ ᱵᱟᱝ ᱢᱚᱱ ᱵᱮᱥ ᱛᱮᱫᱚ ᱵᱟᱭ ᱛᱟᱦᱮᱸᱱ ᱛᱟᱞᱤᱧ ᱜᱮᱭᱟ ᱚᱱᱟ ᱥᱟᱹᱣᱲᱤ ᱚᱲᱟᱜ ᱨᱮᱜᱮ ᱫᱟᱹᱲ ᱤᱫᱭᱟ ᱟᱫᱚ ᱚᱱᱟᱜ ᱟᱹᱞᱤᱧ ᱫᱚ ᱞᱤᱧ ᱢᱟᱱᱮ ᱵᱷᱚᱵᱤᱥᱚᱛ ᱨᱮ ᱞᱟᱹᱜᱤᱫ ᱞᱤᱧ ᱢᱮᱱᱟ ᱡᱮ ᱡᱟᱦᱟᱸ ᱛᱤᱱᱟᱹᱜ ᱜᱮ ᱴᱤᱱ ᱚᱲᱟᱜ ᱛᱟᱦᱮᱸᱱ ᱥᱮ ᱵᱤᱞᱰᱤᱝ ᱠᱚ ᱛᱟᱦᱮᱱ ᱛᱚᱵᱮ ᱟᱹᱞᱤᱧ ᱫᱚ ᱥᱟᱹᱣᱲᱤ ᱚᱲᱟᱜ ᱜᱮᱞᱤᱧ ᱵᱟᱪᱷᱟᱣ-ᱟ᱾ ᱵᱤᱞᱰᱤᱝ ᱢᱟ ᱵᱟᱝ ᱛᱟᱦᱮᱸᱱᱟ ᱪᱮᱫᱟᱜ ᱥᱮ ᱨᱮᱜᱮᱸᱡᱽ ᱱᱟᱪᱟᱨ ᱦᱚᱲ᱾ ᱛᱚᱵᱮ ᱥᱟᱹᱣᱲᱤ ᱚᱲᱟᱜ ᱫᱚ ᱥᱟᱹᱣᱲᱤ ᱚᱲᱟᱜ ᱫᱚ ᱦᱳᱭ ᱥᱟᱹᱣᱲᱤ ᱚᱲᱟᱜ ᱫᱚ ᱵᱚᱞᱮ ᱞᱤᱧ ᱵᱮᱱᱟᱣ ᱫᱚᱦᱚ ᱠᱟᱜᱼᱟ
ᱟᱪᱟ ᱟᱨ ᱛᱚᱵᱮ ᱡᱚᱢ ᱠᱚᱫᱚ ᱦᱩᱭ ᱮᱱᱟ ᱥᱮ ᱵᱟᱝᱼᱟ
ᱦᱳᱭ ᱡᱚᱢ ᱠᱚᱫᱚ ᱛᱷᱚᱲᱟ ᱞᱟᱦᱟ ᱜᱮᱞᱤᱧ ᱡᱚᱢ ᱵᱟᱲᱟ ᱠᱮᱫᱟ
ᱪᱮᱜ ᱵᱤᱱ ᱡᱚᱢ ᱠᱮᱜᱼᱟ ᱛᱟ
ᱫᱟᱹᱞ ᱟᱨ ᱞᱮ ᱤᱭᱟᱹ ᱞᱮ ᱩᱛᱩ ᱠᱟᱜ ᱛᱟᱦᱮᱱᱟ ᱫᱟᱹᱞ ᱟᱨ ᱠᱟᱱᱴᱷᱟᱲ ᱡᱟᱝ ᱚᱱᱟ ᱛᱟᱭᱚᱢ ᱟᱨ ᱠᱚᱠᱨᱚᱞ ᱟᱹᱞᱩ ᱵᱷᱟᱡᱟ ᱟᱨ ᱚᱱᱟ ᱛᱟᱭᱚᱢ ᱠᱟᱱ ᱴᱷᱟᱲ ᱡᱟᱝ ᱜᱮ ᱮᱠᱥᱴᱨᱟ ᱦᱟᱸᱜ ᱞᱮ ᱵᱷᱟᱡᱟ ᱞᱮᱫᱟ ᱛᱚ
ᱡᱚᱢ ᱵᱟᱲᱟ ᱠᱟᱛᱮ ᱦᱚᱜᱼᱚᱭ ᱞᱤᱧ ᱡᱤᱨᱟᱹᱣ ᱵᱟᱲᱟᱭᱮᱱᱟ ᱥᱮ ᱟᱴᱮᱫ ᱠᱚ ᱨᱮ ᱦᱚᱞᱤᱧ ᱫᱮᱡ ᱵᱟᱲᱟᱭᱮᱱᱟ
ᱦᱩᱸ ᱦᱩᱸ
ᱟᱨ ᱢᱟᱹᱭ ᱥᱮᱛᱟᱜ ᱟᱜ ᱵᱤᱥ ᱜᱮ ᱟᱹᱰᱤ ᱡᱩᱫᱟᱹ ᱡᱩᱞᱩᱝ ᱞᱤᱧᱟ ᱥᱮᱜ ᱟᱨ ᱟᱰᱤ ᱰᱷᱮᱨᱜᱮ ᱟᱹᱞᱤᱧ ᱞᱤᱧ ᱵᱤᱨᱤᱫᱚᱜ ᱠᱟᱱᱟ ᱵᱟᱝ ᱟᱨ ᱚᱠᱚᱭ ᱮᱴᱟᱜ ᱫᱤᱱ ᱫᱚ ᱦᱟᱸ ᱵᱟᱝ ᱫᱚ ᱡᱟᱹᱯᱤᱫ ᱢᱚᱡᱽᱛᱮ ᱵᱟᱝ ᱦᱩᱭ ᱠᱟᱱ ᱛᱟᱹᱞᱤᱧ ᱵᱟᱝ ᱫᱚ ᱪᱮᱫ ᱟᱜ ᱟᱹᱰᱤ ᱛᱮᱫ ᱦᱟᱸ ᱵ ᱵᱟᱞᱤᱧ ᱫᱩᱲᱩᱵ ᱯᱟᱲᱟᱭᱟ ᱥᱮ ᱵᱟᱹᱞᱤᱧ ᱵᱮᱨᱮᱫ ᱫᱟᱲᱮᱭᱟᱜᱼᱟ
ᱞᱟᱸᱜᱟ ᱜᱮᱵᱤᱱ ᱵᱩᱡᱷᱟᱹᱣᱭᱟ
ᱦᱚᱭ ᱞᱟᱸᱜᱟ ᱜᱮᱞᱤᱧ ᱵᱩᱡᱷᱟᱹᱣ ᱫᱟ ᱛᱚ ᱟᱹᱰᱤ ᱧᱤᱫᱟᱹ ᱧᱤᱫᱟᱹ ᱜᱮ ᱛᱤᱜ ᱢᱟᱱᱮ ᱛᱷᱚᱲᱟ ᱡᱟᱹᱯᱤᱫ ᱠᱚᱦᱚᱸ ᱠᱚ ᱢᱮᱱ ᱜᱚᱫᱟ ᱟᱫᱚ ᱛᱮᱦᱮᱧᱟᱜ ᱫᱤᱱ ᱫᱚ ᱩᱯᱟᱹᱭ ᱵᱟᱹᱱᱩᱜᱼᱟ ᱡᱮᱦᱮᱛᱩ ᱜᱟᱯᱟ ᱠᱚᱢᱯᱞᱤᱴ ᱡᱟᱹᱨᱩᱲᱟ
ᱦᱚᱭ ᱚᱱᱟ ᱠᱷᱟᱹᱛᱤᱨ ᱜᱮ ᱟᱹᱞᱤᱧ ᱦᱚᱸ ᱱᱩᱱᱟᱹᱜ ᱧᱤᱫᱟᱹ ᱦᱟᱹᱵᱤᱡ ᱫᱚ ᱵᱮᱸᱜᱮᱫ ᱦᱩᱭ ᱟᱠᱟᱱᱟ ᱵᱟᱝᱠᱷᱟᱱ ᱱᱟᱜ ᱱᱩᱱᱟᱹᱜ ᱧᱤᱫᱟᱹ ᱦᱳᱭ ᱫᱚ ᱚᱠᱚᱭ ᱦᱟᱸᱜ ᱵᱮᱸᱜᱮᱫ ᱥᱟᱱᱟᱭᱭᱟ
ᱦᱳᱭ ᱚᱱᱟᱠᱟᱱ ᱜᱮᱭᱟ ᱠᱟᱛᱷᱟ ᱫᱚ ᱟᱥᱚᱞ ᱠᱟᱛᱷᱟ ᱫᱚ
ᱦᱚᱸ ᱦᱚᱸ
ᱛᱚᱵᱮ ᱟᱵᱮᱱ ᱜᱮ ᱦᱟᱜ ᱪᱮᱜᱞᱮᱠᱟ ᱫᱟᱠᱟ ᱩᱛᱩ ᱠᱚᱵᱮᱱ ᱡᱚᱢ ᱵᱟᱲᱟ ᱠᱮᱫᱟ ᱥᱮ ᱟᱹᱣᱨᱤᱵᱤᱱ ᱡᱚᱢᱟ
ᱟᱹᱞᱤᱧ ᱢᱟ ᱫᱟᱠᱟ ᱵᱟᱹᱞᱤᱧ ᱫᱟᱠᱟ ᱫᱟᱲᱮᱣᱠᱟᱫᱟ ᱟᱹᱞᱤᱧ ᱢᱟ ᱠᱷᱟᱹᱡᱟᱹᱲᱤ ᱞᱤᱧ ᱡᱚᱢ ᱠᱮᱫᱟ ᱚᱱᱟ ᱵᱤᱞᱤ ᱥᱟᱶ ᱞᱤᱧ ᱵᱷᱟᱡᱟ ᱠᱮᱫᱼᱟ ᱠᱷᱟᱹᱡᱟᱹᱲᱤ ᱟᱨ ᱚᱱᱟ ᱜᱮᱞᱤᱧ ᱡᱚᱢ ᱠᱮᱜᱼᱟ ᱱᱤᱛᱚᱜ
ᱛᱚᱵᱮ ᱟᱹᱰᱤ ᱥᱚᱴᱠᱟᱴ ᱜᱮᱵᱤᱱ ᱢᱟᱨᱟᱣ ᱠᱮᱫᱟ ᱟᱵᱤᱱ ᱫᱚ
ᱦᱮᱸ ᱟᱹᱰᱤ ᱥᱚᱴᱠᱷᱟᱴ ᱜᱮ ᱡᱚᱢ ᱦᱩᱭᱱᱟ ᱛᱮᱦᱮᱧ ᱫᱚ
ᱦᱳᱭ
ᱮᱱᱟᱱ ᱫᱚ ᱦᱟᱸᱜ ᱡᱤᱞ ᱩᱛᱩ ᱥᱟᱶ ᱫᱟᱠᱟ ᱡᱚᱢ ᱦᱩᱭᱞᱮᱱᱟ ᱛᱟᱦᱮᱸᱫ ᱟᱨ ᱱᱤᱛᱚᱜ ᱫᱚ ᱱᱚᱜ ᱚᱭ ᱠᱷᱟᱹᱡᱟᱹᱲᱤ ᱜᱮ ᱡᱚᱢ ᱦᱩᱭᱱᱟ
ᱦᱳᱭ ᱦᱳᱭ ᱛᱚᱵᱮ ᱚᱱᱠᱟ ᱜᱤ ᱢᱤᱫᱴᱮᱱ ᱠᱩᱠᱞᱤ ᱟᱹᱰᱤ ᱠᱟᱡᱟᱠ ᱠᱚ ᱠᱩᱠᱞᱤᱭᱟ ᱛᱚ ᱚᱱᱟ ᱠᱩᱠᱞᱤ ᱟᱵᱮᱱ ᱦᱚᱸ ᱛᱷᱚᱲᱟ ᱜᱟᱱ ᱞᱤᱧ ᱠᱩᱠᱞᱤ ᱞᱟᱦᱟᱵᱮᱱᱟ ᱛᱚ ᱟᱵᱮᱱ ᱵᱤᱞᱤ ᱵᱷᱟᱡᱟ ᱵᱮᱱ ᱡᱚᱢ ᱠᱮᱫᱟ
ᱦᱩᱸ
ᱛᱚ ᱴᱷᱤᱠ ᱜᱮᱭᱟ ᱚᱸᱰᱮ ᱠᱷᱚᱡ ᱜᱤ ᱢᱤᱫᱴᱮᱜ ᱠᱟᱛᱷᱟ ᱞᱤᱧ ᱫᱤᱥᱟᱹ ᱧᱟᱢ ᱠᱮᱫᱟ ᱦᱚᱭ ᱟᱵᱚ ᱡᱮᱦᱩᱛᱮ ᱥᱤᱢ ᱠᱚᱵᱚᱱ ᱧᱟᱢ ᱠᱮᱫ ᱠᱚᱣᱟ ᱥᱮ ᱵᱤᱞᱤ ᱦᱚᱸᱵᱚᱱ ᱧᱟᱢ ᱠᱮᱫᱟ
ᱦᱩᱸ ᱦᱩᱸ
ᱟᱫᱚ ᱱᱚᱣᱟ ᱫᱷᱟᱹᱨᱛᱤ ᱨᱮ ᱥᱤᱢ ᱢᱟᱲᱟᱝ ᱮ ᱦᱮᱡ ᱞᱮᱱᱟ ᱥᱮ ᱵᱤᱞᱤ ᱢᱟᱲᱟᱝ ᱮ ᱦᱮᱡ ᱞᱮᱱᱟ ᱛᱚ ᱞᱟᱹᱭ ᱫᱟᱲᱮᱭᱟᱜ ᱠᱷᱟᱭ ᱫᱚ ᱞᱟᱹᱭ ᱟᱸᱡᱚᱢ ᱞᱟᱝ ᱢᱮ
ᱚᱱᱟ ᱫᱚ ᱤᱧᱫᱚ ᱵᱟᱸᱧ ᱵᱟᱲᱟᱭᱟ᱾
ᱟᱪᱪᱷᱟ, ᱚ ᱟᱹᱞᱤᱧ ᱫᱚ ᱟᱹᱵᱮᱱ
ᱟᱢᱜᱮ ᱡᱩᱫᱤᱢ ᱞᱟᱹᱭ ᱠᱷᱟᱱ ᱟᱢᱜᱮ ᱞᱟᱹᱭ ᱢᱮ?
ᱚ ᱟᱹᱞᱤᱧ ᱢᱟ ᱢᱤᱫᱴᱮᱡ ᱠᱟᱛᱷᱟ ᱜᱮᱞᱤᱧ ᱵᱟᱲᱟᱭᱟ ᱡᱮ, ᱵᱤᱞᱤ ᱢᱟᱲᱟᱝᱼᱮ ᱦᱮᱡᱼᱟ ᱵᱤᱞᱤ ᱡᱩᱫᱤ ᱵᱟᱭ ᱦᱮᱡ ᱞᱮᱱᱠᱷᱟᱱ ᱥᱤᱢ ᱫᱚ ᱚᱠᱟ ᱠᱷᱚᱱᱮ ᱦᱩᱭ ᱠᱚᱼᱟ᱾
ᱟᱪᱪᱷᱟ ᱚᱱᱠᱟ ᱵᱤᱱ ᱞᱟᱹᱭᱼᱟ ᱮᱸ ᱦᱚᱲ ᱫᱚ ᱚᱠᱟ ᱠᱷᱚᱱ ᱵᱚᱱ ᱦᱮᱡ ᱟᱠᱟᱱᱟ?
ᱦᱚᱲ ᱫᱚᱵᱚᱱ ᱦᱩᱭᱩᱜ ᱠᱟᱱᱟ ᱛᱮᱦᱚᱲ ᱠᱷᱚᱱ ᱜᱮ ᱦᱟᱸᱜ ᱵᱚᱱ ᱡᱟᱱᱟᱢ ᱠᱟᱱᱟ᱾ ᱟᱫᱚ ᱵᱤᱞᱤ ᱨᱮᱭᱟᱜ ᱦᱚᱸ ᱢᱤᱫᱴᱮᱡ ᱠᱟᱹᱦᱟᱱᱤ ᱢᱮᱱᱟᱜᱼᱟ ᱠᱟᱹᱦᱟᱱᱤ ᱫᱚ ᱦᱟᱸᱜ ᱱᱚᱝᱠᱟ ᱜᱮ᱾ ᱚᱠᱚᱭᱴᱟᱜ ᱵᱟᱝ ᱪᱚᱝ ᱦᱟᱸᱜ,
ᱢᱟᱱᱮ ᱚᱠᱚᱭᱴᱟᱜ ᱯᱨᱟᱱᱤ ᱪᱚᱝ ᱦᱟᱸᱜ ᱢᱟᱱᱮ ᱵᱤᱞᱤᱭ ᱠᱮᱫᱟᱭ, ᱟᱫᱚ ᱩᱱᱤᱭᱟᱜ ᱵᱤᱞᱤ ᱫᱚ ᱮᱠᱟ ᱥᱮ ᱥᱮᱢ ᱴᱩ ᱥᱮᱢ᱾ ᱟᱨ ᱪᱮᱫ ᱵᱟᱝ ᱠᱷᱟᱹᱛᱤᱨ ᱪᱚᱝ ᱢᱟᱱᱮ ᱥᱤᱢ ᱞᱮᱠᱟ ᱦᱩᱭᱮᱱ ᱛᱟᱭᱟ᱾ ᱛᱚ ᱥᱤᱢ ᱞᱮᱠᱟ ᱦᱩᱭᱮᱱ ᱛᱟᱭ ᱮ ᱠᱷᱟᱡ ᱠᱚ ᱚᱴᱟᱜ ᱪᱚᱝᱮ ᱦᱟᱸᱵᱩ ᱤᱭᱟᱹ ᱠᱮᱫᱟᱭ ᱛᱚ ᱚᱱᱟ ᱫᱚ ᱥᱤᱢ ᱮ ᱩᱰᱩᱠ ᱦᱚᱪᱚ ᱠᱮᱫᱮᱟᱭ᱾ ᱛᱚ ᱚᱸᱰᱮ ᱠᱷᱚᱡ ᱥᱤᱢᱮ ᱩᱰᱩᱠ ᱮᱱᱟ᱾ ᱛᱚ ᱚᱱᱟ ᱠᱷᱟᱹᱛᱤᱨ ᱛᱮᱠᱚ ᱢᱮᱱᱟ ᱡᱮ ᱵᱤᱞᱤ ᱢᱟᱲᱟᱝ ᱦᱮᱡᱼᱟ᱾ ᱟᱫᱚ ᱱᱚᱣᱟ ᱨᱮᱭᱟᱜ ᱠᱟᱹᱦᱤᱱᱤ ᱫᱚ ᱥᱮ ᱟᱹᱰᱤ ᱱᱟᱭ ᱱᱟᱯᱟᱭ ᱜᱮ ᱦᱟᱸᱜ ᱛᱟᱦᱮᱸ ᱠᱟᱱᱟ᱾
ᱠᱟᱹᱦᱤᱱᱤ ᱞᱮᱠᱟ ᱛᱮᱫᱚ ᱱᱚᱣᱟ ᱫᱚ, ᱠᱟᱦᱟᱱᱤ ᱞᱮᱠᱟ ᱛᱮᱢᱟ ᱟᱹᱰᱤ ᱟᱭᱫᱟ ᱠᱟᱹᱦᱱᱤ ᱦᱮᱱᱟᱜ ᱟᱠᱟᱫᱟ ᱠᱟᱹᱦᱱᱤ ᱞᱮᱠᱟ ᱛᱮᱫᱚ ᱤᱧ ᱫᱚ ᱵᱟᱹᱧ ᱯᱟᱹᱛᱭᱟᱹᱜ-ᱟ ᱚᱱᱟ ᱠᱚᱫᱚ ᱡᱟᱥᱛᱤ ᱫᱚ ᱤᱧ ᱫᱚ ᱱᱚᱰᱮ ᱫᱚᱧ ᱢᱚᱱᱮᱭᱟ ᱥᱟᱭᱮᱱᱴᱤᱥᱴ ᱠᱚ ᱡᱟᱦᱟᱸ-ᱼ ᱠᱚ ᱞᱟᱹᱭᱟ ᱚᱱᱟᱜᱮ ᱥᱟᱹᱨᱤ ᱠᱟᱛᱷᱟ ᱠᱟᱱᱟ᱾
ᱦᱟ, ᱥᱟᱭᱮᱱᱴᱤᱥᱴ ᱟᱜ ᱠᱟᱛᱷᱟ ᱠᱟᱛᱷᱟ ᱫᱚ ᱴᱷᱤᱠ ᱜᱮᱭᱟ ᱡᱚᱛᱚᱣᱟᱜ ᱡᱮ ᱥᱟᱭᱮᱱᱴᱤᱥᱴ ᱟᱜ ᱠᱟᱛᱷᱟ ᱥᱟᱨᱤᱜ-ᱟ ᱾ ᱴᱷᱤᱠ ᱜᱮᱭᱟ ᱛᱚᱵᱮ ᱦᱮᱸ ᱠᱤᱪᱷᱩ ᱠᱤᱪᱷᱩ ᱠᱷᱮᱛᱨᱚ ᱨᱮᱦᱟᱸᱜ ᱥᱟᱭᱮᱱ ᱴᱮᱥ, ᱦᱮᱸ ᱯᱷᱮᱞ ᱜᱮᱭᱟ ᱠᱚ᱾ ᱠᱤᱪᱷᱩᱼ ᱠᱤᱪᱷᱩ ᱠᱷᱮᱛᱨᱚ ᱨᱮ ᱡᱮᱞᱮᱠᱟᱵᱮᱱ ᱢᱮᱱ ᱠᱮᱫᱟ ᱟᱵᱚᱣᱟᱜ ᱯᱩᱡᱟᱹ ᱯᱟᱛᱚᱞ ᱠᱷᱮᱛᱨᱚ ᱨᱮᱜᱮ᱾ ᱟᱵᱚ ᱚᱠᱟᱴᱟᱜ ᱵᱚᱸᱜᱟ ᱵᱩᱨᱩ ᱠᱷᱮᱛᱨᱚ ᱨᱮᱜᱮ᱾ ᱱᱚᱸᱰᱮ ᱫᱚ ᱥᱟᱭᱮᱱᱴᱤᱥᱴ ᱫᱚ ᱵᱟᱭ ᱥᱟᱵ ᱧᱟᱢᱚᱟ ᱪᱮ ᱦᱚᱸ᱾ ᱴᱷᱤᱠ ᱜᱮᱭᱟ᱾
ᱛᱚ ᱚᱱᱠᱟ ᱜᱮ ᱠᱤᱪᱷᱩ ᱠᱤᱪᱷᱩ ᱟᱭᱢᱟ ᱜᱮ ᱢᱤᱫᱵᱟᱨ ᱠᱟᱛᱷᱟ, ᱢᱟᱱᱮ ᱵᱤᱥᱥᱟᱥ ᱟᱨ ᱯᱟᱹᱛᱭᱟᱹᱣ ᱛᱟᱞᱟ ᱛᱮᱜᱮ ᱪᱟᱞᱟᱜ ᱡᱟᱹᱨᱩᱲ ᱵᱚᱱᱟ᱾ ᱵᱤᱥᱥᱟᱥ ᱟᱨ ᱯᱟᱹᱭᱟᱹᱣ ᱜᱮᱛᱚᱭ ᱠᱟᱹᱢᱤᱭᱟ ᱴᱷᱤᱠ ᱚᱱᱟ ᱫᱷᱟᱨᱟᱜ ᱜᱮ ᱟᱞᱤᱧ ᱦᱚᱞᱤᱧ ᱢᱮᱱ ᱠᱟᱫᱟ᱾
ᱦᱮᱸ ᱟᱫᱚ ᱟᱹᱞᱤᱧ ᱫᱚ ᱦᱟᱸᱜ ᱱᱚᱣᱟ ᱫᱚ ᱵᱟᱹᱞᱤᱧ ᱯᱟᱹᱛᱭᱟᱹᱣ ᱟᱠᱟᱜᱼᱟ ᱾ ᱟᱞᱤᱧ ᱦᱚᱸ, ᱠᱟᱱᱟᱞᱤᱧ ᱟᱹᱞᱤᱧ ᱦᱚᱸ ᱥᱟᱭᱮᱱᱥ ᱛᱮᱜᱮᱞᱤᱧ ᱯᱟᱲᱦᱟᱜ ᱠᱟᱱᱟ ᱛᱚ,
ᱦᱮᱸ ᱞᱟᱹᱭ ᱵᱮᱱ᱾
ᱟᱞᱤᱧ ᱦᱚᱸ ᱱᱚᱣᱟ ᱥᱟᱭᱮᱱᱥ ᱛᱮᱜᱮᱞᱤᱧ ᱯᱟᱲᱦᱟᱜ ᱠᱟᱱᱟ ᱛᱚ ᱟᱫᱚ, ᱱᱚᱣᱟ ᱠᱚᱫᱚ ᱟᱹᱞᱤᱧ ᱫᱚ ᱦᱟᱸᱜ ᱩᱱᱟᱹᱜ ᱫᱚ ᱵᱟᱹᱞᱤᱧ ᱯᱟᱹᱛᱭᱟᱹᱣᱟᱜᱼᱟ᱾ ᱥᱮᱫᱟᱭ ᱠᱟᱛᱷᱟ ᱫᱚ ᱟᱹᱰᱤ ᱞᱮᱠᱟᱱ ᱠᱟᱛᱷᱟ ᱢᱮᱱᱟᱜ ᱠᱟᱫᱟ᱾
ᱦᱳᱭ ᱟᱹᱞᱤᱧ ᱢᱟ ᱠᱮᱞᱟᱥ ᱴᱮᱱ ᱫᱷᱟᱹᱨᱤᱡ ᱢᱟ
ᱟ ᱥᱟᱭᱮᱱᱥ ᱦᱚᱞᱤᱧ ᱧᱟᱢᱞᱮᱫ ᱜᱮᱭᱟ᱾ ᱦᱟᱭᱟᱨᱥ ᱥᱮᱠᱮᱱᱰᱤᱨᱤ ᱫᱚ ᱚᱱᱮ ᱟᱨᱴᱥ ᱛᱮᱜᱞᱤᱧ ᱯᱟᱲᱦᱟᱣᱟ,
ᱚᱱᱟᱛᱮ ᱵᱤ ᱮ ᱨᱮᱦᱚᱸ ᱟᱨᱴᱥ, ᱚᱱᱟᱚᱛᱮ ᱮᱢ ᱮ ᱫᱚ ᱦᱤᱱᱫᱤ ᱛᱮᱞᱤᱧ ᱠᱚᱨᱟᱣ ᱞᱮᱫᱟ, ᱛᱚ ᱟᱹᱞᱤᱧ ᱫᱚ, ᱥᱟᱭᱮᱱᱥ ᱫᱚ ᱦᱟᱸᱜᱞᱤᱧ ᱵᱟᱝ ᱠᱟᱱᱟ ᱟᱨᱴᱥ ᱛᱮᱜᱮ ᱵᱤ ᱮᱰ ᱛᱮ ᱦᱩᱭ ᱟᱠᱟᱱᱟ ᱾
ᱟᱪᱪᱷᱟ,
ᱛᱚ ᱚᱱᱮ ᱠᱚ ᱢᱮᱱᱟᱜ ᱥᱟᱭᱮᱱᱥ ᱨᱮᱭᱟᱜ ᱠᱟᱛᱷᱟ ᱢᱟᱱᱟᱣ ᱪᱟᱞᱟᱣ ᱡᱟᱹᱨᱩᱲ ᱜᱮᱭᱟ ᱾ ᱟᱨ ᱢᱤᱫ ᱵᱟᱨ ᱚᱱᱼᱼ ᱠᱟᱜᱮ ᱟᱵᱚᱣᱟᱜ ᱟᱥᱛᱷᱟ ᱚᱱᱟ ᱠᱚᱫᱚ ᱦᱟᱸᱜ ᱥᱟᱭᱮᱱᱥ ᱫᱚ ᱦᱟᱸᱜ ᱮᱠᱟᱞ ᱛᱮᱜᱮ ᱵᱟᱭ ᱠᱟᱹᱢᱤ ᱠᱮᱜ-ᱟ ᱾
ᱦᱮᱸ ᱦᱮᱸ ᱦᱮᱸ ᱦᱮᱸ,
ᱥᱟᱭᱮᱱᱥ ᱫᱚ ᱢᱟᱱᱮ,
ᱵᱚᱸᱜᱟ ᱵᱩᱨᱩ ᱠᱷᱮᱛᱨᱚ ᱨᱮᱫᱚ ᱠᱚ ᱯᱷᱮᱞ ᱜᱮᱭᱟ,
ᱟᱪᱪᱷᱟ ᱦᱚᱭ,
ᱟᱨ ᱥᱟᱭᱮᱱᱥᱟᱜ ᱠᱟᱛᱷᱟ ᱛᱮᱫᱚ ᱦᱟᱸᱜ ᱱᱤᱭᱟᱹᱜᱮ, ᱥᱟᱭᱮᱱᱥ ᱫᱚᱠᱚ ᱢᱮᱱᱟ ᱪᱮ, ᱵᱚᱸᱜᱟ ᱵᱩᱨᱩ ᱟᱞᱚᱯᱮ ᱯᱩᱡᱟᱹᱜᱼᱟ ᱪᱮᱫᱟᱜ ᱥᱮ ᱚᱸᱰᱮ ᱵᱩᱰᱷᱢᱮᱭᱟᱭ ᱪᱮᱞᱮ ᱦᱚᱸ ᱵᱟᱵᱚᱱ ᱧᱟᱢ ᱧᱮᱞ ᱧᱟᱢ ᱠᱚᱣᱟ, ᱛᱚᱵᱮ ᱦᱮᱸ ᱥᱟᱭᱮᱱᱥ ᱫᱚ ᱦᱟᱸᱜ ᱵᱟᱭ ᱢᱮᱱᱟ ᱡᱮ ᱦᱳᱭ ᱯᱟᱹᱛᱭᱟᱹᱜ ᱯᱮ,
ᱥᱟᱭᱮᱱᱥ ᱫᱚ ᱟᱪᱪᱷᱟ ᱥᱟᱱᱛᱟᱲ ᱫᱚ ᱪᱮᱫ ᱠᱚ ᱢᱮᱛᱟᱜᱼᱟ ᱵᱟᱲᱟᱭᱟᱢ?
ᱵᱟᱹᱞᱤᱧ ᱵᱟᱰᱟᱭᱟ,
ᱥᱟᱭᱮᱱᱥ ᱫᱚ ᱠᱚ ᱢᱮᱛᱟᱜᱼᱟ ᱥᱟᱬᱮᱥ,
ᱥᱟᱬᱮᱥ ᱠᱚ ᱢᱮᱛᱟᱜᱼᱟ᱾
ᱦᱳᱭ᱾
ᱟᱪᱪᱷᱟ ᱦᱳᱭ ᱛᱮ ᱯᱟᱨᱮ᱾
ᱦᱚᱛᱮ ᱯᱟᱨᱮ ᱫᱚ ᱵᱟᱝ ᱟᱞᱮ ᱫᱚᱞᱮ ᱯᱟᱲᱦᱟᱣ ᱟᱠᱟᱱᱟ᱾ ᱥᱟᱱᱛᱟᱲ ᱛᱮ ᱚᱞᱪᱤᱠᱤᱛᱮ ᱟᱞᱮ ᱫᱚᱞᱮ ᱵᱟᱲᱟᱭ ᱜᱮᱭᱟ ᱚᱱᱟ ᱠᱚᱨᱮᱱᱟᱜ ᱫᱚ ᱦᱟᱹᱜ,
ᱦᱳᱭ, ᱟᱹᱞᱤᱧ ᱫᱚ ᱦᱟᱸᱜ ᱚᱱᱮᱠᱚ ᱯᱩᱱᱱᱚ ᱟᱨᱴᱥ ᱨᱮᱱ ᱥᱴᱩᱰᱮᱱᱴ ᱥᱮ ᱟᱞᱮ ᱠᱚᱫᱚ ᱦᱟᱸᱜ, ᱟᱫᱚ ᱩᱱᱟᱹᱜ ᱵᱟᱰᱟᱭ ᱫᱚ ᱵᱟᱹᱱᱩᱜ ᱟᱠᱟᱫ ᱛᱟᱞᱮᱭᱟ ᱦᱟᱸᱜ᱾
ᱟᱨᱴᱥ ᱨᱮᱱ ᱥᱴᱩᱰᱮᱱᱴ ᱟᱨ ᱱᱚᱣᱟ ᱫᱚ ᱱᱚᱰᱮ ᱫᱚ ᱵᱟᱝ ᱠᱟᱱᱟ ᱱᱚᱰᱮ ᱫᱚ ᱦᱩᱭᱩᱜ ᱠᱟᱱᱟ ᱠᱮ ᱥᱟᱱᱛᱟᱞᱤ ᱯᱟᱨᱥᱤᱢ ᱵᱟᱲᱟᱭᱟ ᱥᱮ ᱵᱟᱝ ᱚᱱᱟ ᱥᱟᱱᱛᱟᱞᱤ ᱯᱟᱨᱥᱤ ᱤᱧᱱᱟᱜ ᱞᱟᱹᱭᱟᱢ ᱠᱟᱱᱟ ᱱᱚᱣᱟ ᱫᱚ ᱟᱵᱚ ᱥᱟᱱᱛᱟᱞᱤ ᱥᱟᱱᱛᱟᱲ ᱫᱚᱵᱚᱱ ᱢᱮᱛᱟᱜᱼᱟ ᱱᱚᱣᱟ ᱫᱚ ᱥᱟᱬᱮᱥ ᱠᱚ ᱢᱮᱛᱟᱜᱼᱟ᱾
ᱟᱪᱪᱷᱟ ᱟᱪᱪᱷᱟ ᱴᱷᱤᱠ ᱦᱳᱭ ᱟᱰᱤᱻ ᱵᱟᱰᱟᱭ ᱦᱚᱪᱚ ᱠᱤᱫᱤᱧᱟᱵᱮᱱ, ᱥᱟᱨᱦᱟᱣ ᱞᱤᱧ ᱮᱢᱟᱵᱮᱱ ᱠᱟᱱᱟ ᱟᱨ ᱟᱞᱤᱧ ᱦᱚᱸ ᱚᱱᱮ ᱚᱱᱠᱟ ᱦᱳᱭ ᱮᱴᱟᱜ,
ᱚᱱᱟ ᱞᱟᱜᱤᱫ ᱛᱮᱠᱚ ᱞᱟᱹᱭᱟ ᱥᱟᱱᱛᱟᱲ ᱟᱵᱚ ᱡᱟᱱᱟᱢ ᱯᱟᱹᱨᱥᱤ ᱫᱚ ᱮᱠᱟᱞ ᱛᱮ ᱜᱮ ᱥᱮᱬᱟᱭ ᱛᱟᱵᱚᱱᱟᱵᱚᱱ ᱱᱚᱣᱟ ᱡᱩᱫᱤ ᱵᱟᱢ ᱥᱮᱬᱟᱭᱟ ᱡᱩᱫᱤ ᱡᱟᱦᱟᱸᱭ ᱠᱚ ᱠᱩᱞᱤ ᱢᱮᱭᱟ ᱟᱢ ᱡᱩᱫᱤ ᱱᱤᱛᱚᱜ ᱡᱟᱦᱟᱸᱭ ᱠᱚ ᱠᱩᱞᱤ ᱠᱟᱢᱟ ᱟᱪᱷᱟ ᱟᱯᱮ ᱥᱟᱱᱛᱟᱲ ᱫᱚ ᱱᱚᱣᱟ ᱥᱟᱭᱮᱱᱥ ᱫᱚ ᱪᱮᱫ ᱯᱮ ᱢᱮᱛᱟᱜᱼᱟ? ᱪᱮᱫ ᱮᱢ ᱞᱟᱹᱭᱟ ᱩᱱᱫᱚ? ᱟᱢᱟᱜ ᱵᱟᱢ ᱵᱟᱲᱟᱭᱟ ᱢᱮᱱᱟᱠᱚ ᱟᱯᱮᱭᱟᱜ ᱫᱚ ᱵᱟᱹᱱᱩᱜ ᱟᱠᱟᱫ ᱛᱟᱯᱮᱭᱟ᱾ ᱟᱫᱚ ᱟᱢ ᱦᱚᱸ ᱚᱠᱟᱭᱟ ᱦᱮᱸ ᱯᱟᱞᱮᱜ ᱵᱟᱹᱱᱩᱜ ᱛᱟᱞᱮᱭᱟ ᱟᱞᱮᱭᱟᱜ ᱫᱚ᱾ ᱢᱮᱱᱠᱷᱟᱱ ᱚᱱᱠᱟ ᱡᱚᱛᱚ ᱦᱚᱲ ᱜᱮ ᱵᱟᱲᱟᱭ ᱫᱚᱨᱠᱟᱨ ᱛᱟᱵᱚᱱ᱾ ᱡᱮᱢᱚᱱ ᱟᱹᱰᱤ ᱟᱭᱢᱟ ᱦᱚᱲ ᱜᱮ ᱢᱮᱛ ᱪᱮᱫ ᱠᱚ ᱢᱮᱛᱼᱼ ᱥᱟᱱᱛᱟᱲ ᱛᱮ ᱱᱟᱜᱟᱢ ᱤᱭᱟᱹ ᱦᱤᱥᱴᱨᱤ ᱠᱚ ᱡᱤᱭᱳᱜᱨᱟᱯᱷᱤ ᱠᱚ ᱪᱮᱫ ᱠᱚ ᱢᱮᱛᱟᱜᱟ ᱚᱱᱟ ᱫᱚ ᱟᱹᱰᱤ ᱦᱚᱲ ᱜᱮ ᱵᱟᱝ ᱠᱚ ᱵᱟᱲᱟᱭᱟ᱾
ᱦᱳᱭ᱾
ᱟᱹᱵᱤᱱ ᱫᱚᱵᱮᱱ ᱵᱟᱲᱟᱭᱟ ᱥᱮ ᱵᱟᱹᱵᱤᱱ ᱵᱟᱲᱟᱭᱟ ᱛᱚᱵᱮ?
ᱠᱷᱩᱵ ᱵᱟᱰᱟᱭᱟ᱾ ᱟᱹᱞᱤᱧ ᱦᱚᱸ ᱚᱱᱠᱟᱜᱮ ᱦᱟᱸᱜ ᱵᱟᱹᱞᱤᱧ ᱵᱟᱰᱟᱭᱟ ᱟᱨ ᱚᱱᱮ ᱠᱚ ᱢᱮᱱᱟ ᱦᱚᱲ ᱛᱟᱞᱟ ᱠᱷᱚᱱ ᱵᱟᱨᱦᱮ ᱧᱚᱜ ᱨᱮᱜᱮᱞᱤᱧ ᱛᱟᱦᱮᱸ ᱠᱟᱱᱟ ᱦᱟᱸᱜ᱾ ᱦᱟᱨᱟ ᱵᱩᱨᱩ ᱠᱚ ᱦᱚᱸ᱾ ᱛᱚ ᱚᱱᱟ ᱠᱷᱟᱹᱛᱤᱨ ᱛᱮ ᱟᱹᱞᱤᱧ ᱵᱟᱝ ᱵᱟᱰᱟᱭ ᱫᱚ ᱥᱟᱵᱷᱟᱵᱤᱠ ᱜᱮᱭᱟ᱾
ᱟᱫᱚ ᱟᱵᱤᱱᱟᱜ ᱤᱪᱷᱟᱹ ᱦᱚᱸ ᱛᱚ ᱦᱮᱱᱟᱜ ᱠᱟᱫᱟ ᱠᱤ ᱡᱟᱱᱟᱢ ᱟᱲᱟᱝ ᱟᱵᱚᱣᱟᱜ ᱛᱮ ᱥᱮᱬᱟ ᱫᱚᱨᱠᱟᱨᱟ ᱡᱚᱛᱚ ᱦᱚᱲ ᱜᱮ᱾